ᱦᱮᱞᱳ ᱦᱮᱞᱳ ᱫᱟᱫᱟ ᱡᱚᱦᱟᱨ ᱜᱮ ᱪᱮᱫᱞᱮᱠᱟ ᱢᱮᱱᱟᱜ ᱵᱤᱱᱟ
ᱦᱚᱭ ᱱᱤᱛᱚᱜ ᱥᱩᱢᱩᱝ ᱫᱚ ᱦᱟᱸᱜ ᱱᱟᱯᱟᱭ ᱜᱮ ᱪᱟᱸᱫᱳ ᱵᱚᱸᱜᱟ ᱫᱟᱭᱟ ᱢᱟᱭᱟ ᱛᱮ᱾ ᱟᱯᱮ ᱠᱚᱜᱮ ᱪᱮᱫᱠᱟ ᱢᱮᱱᱟᱜ ᱠᱟᱜ ᱯᱮᱭᱟ
ᱦᱮᱸ ᱟᱞᱮ ᱠᱚᱦᱚᱸ ᱱᱟᱯᱟᱭ ᱵᱟᱲᱟ ᱜᱮ ᱢᱮᱱᱟᱜ ᱠᱟᱜ ᱞᱮᱭᱟ᱾
ᱦᱳᱭ ᱦᱳᱭ ᱱᱟᱯᱟᱭ ᱛᱟᱦᱮᱸ ᱞᱮᱱᱠᱷᱟᱱ ᱜᱮ ᱵᱩᱜᱤ ᱦᱮᱸ ᱵᱟᱝ
ᱦᱮᱸ ᱦᱮᱸ ᱟᱨ ᱜᱷᱟᱨᱚᱸᱧᱡᱽ ᱠᱚᱨᱮ ᱚᱠᱟᱞᱮᱠᱟ ᱢᱮᱱᱟᱜ ᱠᱟᱜ ᱠᱚᱣᱟ
ᱦᱳᱭ ᱦᱳᱭ ᱩᱱᱠᱩ ᱠᱚᱦᱚᱸ ᱱᱟᱯᱟᱭ ᱜᱮ ᱱᱤᱛᱚᱜ ᱥᱩᱢᱩᱝ ᱫᱚ ᱦᱟᱸᱜ
ᱚ ᱟᱪᱪᱷᱟ᱾
ᱦᱳᱭ᱾
ᱛᱟᱦᱚᱞᱮ ᱛᱟᱦᱚᱞᱮ ᱡᱚᱢ ᱵᱟᱲᱟ ᱠᱮᱫᱟ ᱯᱮ ᱥᱮ ᱵᱟᱝᱜᱮ
ᱦᱳᱭ ᱦᱳᱭ ᱡᱚᱢ ᱵᱟᱲᱟ ᱦᱩᱭ ᱠᱟᱱᱟ ᱱᱮᱜᱼᱮ ᱦᱟᱞᱮ ᱜᱮ ᱡᱚᱢ ᱦᱩᱭᱱᱟ ᱠᱷᱟᱱ ᱦᱳᱭ ᱥᱮ ᱟᱨ ᱟᱯᱮ ᱠᱚᱫᱚ ᱡᱚᱢ ᱠᱮᱜᱼᱟ ᱯᱮ
ᱦᱮᱸ ᱟᱞᱮ ᱠᱚᱦᱚᱸ ᱞᱮ ᱡᱚᱢ ᱵᱟᱲᱟ ᱠᱮᱜᱼᱟ ᱱᱚᱜᱼᱚᱭ᱾
ᱦᱳᱭ᱾
ᱦᱩᱸ ᱱᱤᱛᱚᱜ ᱱᱤᱛᱚᱜ ᱜᱮ
ᱟᱪᱪᱷᱟ ᱟᱪᱪᱷᱟ ᱟᱨ ᱪᱮᱫ ᱠᱚᱯᱮ ᱩᱛᱩ ᱞᱮᱫ
ᱩᱛᱩ ᱫᱚ ᱦᱟᱸᱜ ᱱᱤᱭᱟᱹ ᱜᱷᱟᱹᱲᱤᱡ ᱫᱚ ᱫᱟᱞ ᱠᱚ ᱟᱹᱞᱩ ᱠᱚ ᱟᱨ ᱥᱳᱣᱟᱵᱤᱱ ᱠᱚ ᱤᱱᱟᱹ ᱠᱚᱜᱮᱞᱮ ᱩᱛᱩ ᱞᱮᱫᱟ ᱟᱨ ᱟᱯᱮ ᱫᱚ
ᱟᱞᱮ ᱫᱚ ᱦᱟᱸᱜ ᱠᱟᱭᱨᱟ ᱦᱟᱸᱜ ᱞᱮ ᱩᱛᱩ ᱞᱮᱫᱟ ᱠᱟᱭᱨᱟ ᱟᱹᱞᱩ ᱦᱚᱭ᱾ ᱮᱸ ᱱᱚᱣᱟ ᱨᱮᱱᱟᱜ ᱡᱷᱟᱞ ᱛᱟᱦᱮᱸ ᱠᱟᱱᱟ ᱟᱨᱠᱤ ᱥᱚᱵᱽᱡᱤ ᱟᱨ ᱫᱟᱹᱞ ᱨᱟᱥᱮ ᱢᱟ ᱢᱮᱱᱟᱜ ᱟᱠᱟᱫ ᱜᱮᱭᱟ ᱦᱟᱸᱜ
ᱦᱩᱸ ᱦᱩᱸ ᱟᱪᱪᱷᱟ ᱚ ᱛᱚ ᱛᱚ ᱛᱮᱦᱮᱧ ᱫᱚ ᱟᱯᱮᱥᱮᱫ ᱫᱚᱭ ᱡᱟᱹᱯᱩᱫ ᱵᱟᱲᱟ ᱞᱮᱫᱟᱭ ᱥᱮ ᱵᱟᱝ ᱜᱮ
ᱵᱟ ᱵᱟ ᱵᱟᱝᱜᱮ ᱮᱸ ᱵᱟᱨ ᱫᱤᱱ ᱜᱟᱱ ᱦᱩᱭ ᱱᱟ ᱦᱟᱸᱜ ᱥᱮᱨᱢᱟ ᱡᱟᱹᱲᱤ ᱫᱚ ᱦᱟᱸᱜ ᱟᱹᱣᱨᱤ ᱡᱟᱹᱲᱤᱭ ᱜᱮᱭᱟ᱾
ᱟᱪᱪᱷᱟ᱾
ᱮᱸ ᱛᱚ ᱦᱟᱸᱜ ᱵᱮᱲᱟ ᱫᱚ ᱦᱟᱸᱜ ᱵᱟᱭ ᱧᱮᱞᱚᱜ ᱠᱟᱱᱟ ᱮᱸ ᱨᱤᱢᱤᱞ ᱜᱮ ᱨᱤᱢᱤᱞ ᱛᱟ ᱦᱟᱸᱜ ᱟᱫᱚ ᱫᱟᱜ ᱫᱚ ᱦᱟᱸᱜ ᱵᱟᱭ ᱫᱟᱜ ᱟᱠᱟᱫᱟ᱾
ᱦᱩᱸ ᱟᱪᱪᱷᱟ ᱟᱪᱪᱷᱟ᱾ ᱟᱞᱮ ᱥᱮᱱ ᱫᱚ ᱦᱟᱸᱜ ᱛᱮᱦᱮᱧ ᱦᱚᱸ ᱡᱟᱹᱯᱩᱫ ᱵᱟᱲᱟ ᱠᱮᱫ ᱜᱮᱭᱟᱭ ᱦᱚᱞᱟ ᱢᱟᱦᱫᱮᱨᱼᱼ ᱠᱷᱚᱱᱟᱜ ᱡᱟᱹᱯᱩᱫ ᱫᱟᱭᱼᱼ
ᱟᱯᱮ ᱥᱮᱱ ᱫᱚ ᱛᱟᱦᱟᱞᱮ ᱨᱚᱦᱚᱭ ᱠᱚᱫᱚ ᱦᱟᱸᱜ ᱯᱮ ᱮᱛᱚᱦᱚᱵ ᱜᱚᱫ ᱠᱟᱜᱼᱟ? ᱯᱟᱞᱮᱫ ᱚᱱᱠᱟ ᱡᱟᱹᱯᱩᱫ ᱵᱟᱲᱟ ᱟᱯᱮ ᱠᱟᱱ ᱠᱷᱟᱱᱮ᱾
ᱦᱮᱸ ᱦᱮᱸ ᱮᱛᱚᱦᱚᱵ ᱵᱟᱲᱟ ᱟᱠᱟᱫ ᱜᱮᱭᱟᱞᱮ ᱨᱚᱦᱚᱭ ᱵᱟᱲᱟ ᱦᱩᱭᱩᱜ ᱠᱟᱱ ᱜᱮᱭᱟ᱾
ᱦᱳᱭ ᱟᱹᱰᱤ ᱱᱟᱯᱟᱭ ᱛᱚ ᱟᱯᱮ ᱫᱚᱯᱮ ᱢᱟᱲᱟᱝ ᱜᱚᱫᱴᱱ ᱠᱟᱱᱟ ᱦᱟᱸᱜ ᱨᱚᱦᱚᱭ ᱤᱫᱤ ᱠᱟᱛᱮ ᱫᱚ᱾
ᱦᱮᱸ ᱦᱮᱸ ᱟᱫᱚ ᱟᱯᱮ ᱥᱮᱫ ᱠᱚᱫᱚ ᱦᱟᱸᱜ ᱨᱚᱦᱚᱭ ᱠᱚᱫᱚ ᱵᱟᱝ ᱜᱟᱱ ᱵᱟᱲᱟ ᱟᱠᱟᱱᱟ?
ᱵᱟ ᱵᱟᱝ ᱵᱟᱝ ᱠᱟᱱᱟ ᱦᱟᱸᱜ ᱨᱚᱦᱟᱭ ᱠᱚᱫᱚ ᱱᱚᱣᱟ ᱫᱚ ᱥᱮᱨᱢᱟ ᱡᱟᱹᱲᱤ ᱱᱟᱯᱟᱭ ᱛᱮ ᱵᱟᱝᱼᱼ
ᱦᱩᱸ ᱦᱩᱸ᱾ ᱛᱳ ᱱᱤᱛᱚᱜ ᱫᱚᱭ ᱼᱼ ᱢᱟᱱᱮ ᱦᱟᱸᱜ ᱥᱮᱨᱢᱟ ᱡᱟᱹᱲᱤ ᱠᱚᱦᱚᱸ ᱛᱚ ᱦᱟᱸᱜ ᱟᱹᱣᱨᱤᱭᱟᱜᱼᱟ, ᱛᱟᱦᱚᱞᱮ ᱠᱟᱹᱢᱤ ᱠᱚᱫᱚ ᱪᱮᱫ ᱠᱚᱯᱮ ᱠᱟᱹᱢᱤ ᱵᱟᱲᱟᱭᱮᱫᱼᱟ?
ᱠᱟᱹᱢᱤ ᱫᱚ ᱦᱟᱸᱜ ᱱᱤᱛᱚᱜ ᱫᱚ ᱚᱱᱠᱟ ᱞᱮᱠᱟ ᱫᱚ ᱠᱟᱹᱢᱤ ᱠᱚ ᱫᱚ ᱛᱚ ᱦᱟᱸᱜ ᱛᱷᱩᱠᱩᱢ ᱦᱟᱛᱟᱲ ᱜᱮ ᱢᱮᱱᱟᱜ ᱟᱠᱟᱫ ᱦᱟᱸᱜ ᱚᱱᱠᱟ ᱵᱟᱞᱮ ᱠᱟᱹᱢᱤᱭᱮᱫᱟ᱾ ᱟᱨ ᱛᱚ ᱠᱟᱹᱢᱤ ᱞᱮᱠᱟ ᱛᱮᱫᱚ ᱦᱟᱸᱜ ᱚᱱᱟ ᱠᱷᱮᱛ ᱠᱚᱨᱮᱱᱟᱜ ᱟᱲᱮ ᱨᱮᱱᱟᱜ ᱜᱟᱡᱟᱲ ᱠᱚ ᱴᱟᱺᱰᱤ ᱵᱟᱲᱟᱭᱮᱫᱟ᱾
ᱦᱩᱸ ᱟᱪᱪᱷᱟ᱾
ᱟᱨ ᱞᱟᱹᱭ ᱮᱜ ᱟᱞᱤᱧ ᱯᱟᱸᱡᱟᱭᱮᱜ‌ ᱟᱭ ᱦᱮᱸ ᱢᱟ ᱞᱟᱹᱭ ᱵᱤᱱᱼᱼ ᱞᱟᱹᱭ ᱫᱟᱞᱤᱧ ᱢᱟᱱᱮ ᱚᱞᱚᱜ ᱠᱟᱱ ᱜᱮᱭᱟᱵᱤᱱ ᱥᱮ ᱚᱞᱚᱜ ᱡᱤᱭᱚᱱ ᱠᱚᱫᱚᱵᱤᱱ ᱰᱩᱜᱤ ᱟᱠᱟᱜᱼᱟ?
ᱵᱟᱝᱜᱮ ᱦᱚᱜᱼᱚᱭ ᱱᱟᱦᱟᱜ ᱚᱞᱚᱜ ᱠᱟᱱ ᱜᱮᱭᱟ ᱞᱤᱧ ᱚᱞᱚᱜ ᱡᱤᱭᱚᱱ ᱠᱚᱫᱚ ᱦᱟᱸᱜ ᱵᱟᱝ ᱞᱤᱧ ᱰᱩᱜᱤ ᱟᱠᱟᱜᱼᱟ᱾ ᱪᱟᱞᱟᱜ ᱠᱟᱱ ᱜᱮᱭᱟ᱾
ᱦᱳᱭ ᱦᱳᱭ᱾ ᱦᱩᱸ ᱚᱱᱟᱢᱟ ᱱᱟᱯᱟᱭ ᱟᱹᱰᱤ ᱱᱟᱯᱟᱭ ᱠᱟᱛᱷᱟ᱾ ᱥᱤᱠᱷᱱᱟᱹᱛ ᱢᱟ ᱟᱹᱰᱤ ᱡᱩᱨᱩᱲ ᱜᱮᱭᱟ, ᱟᱵᱚ ᱟᱵᱚ ᱠᱚ ᱞᱟᱹᱜᱤᱫ ᱢᱟ ᱦᱳᱭ ᱥᱮ᱾
ᱦᱮᱸ ᱦᱮᱸ ᱮᱠᱫᱚᱢ᱾
ᱟᱨ ᱛᱟᱦᱚᱞᱮ ᱥᱤᱠᱷᱱᱟᱹᱛ ᱫᱚ ᱢᱟᱱᱮ ᱢᱟᱨᱟᱝ ᱵᱤᱫᱽᱫᱟᱹᱜᱟᱲ ᱠᱚᱨᱮ ᱜᱮᱵᱤᱱ ᱥᱤᱠᱷᱱᱟᱹᱛ ᱫᱚ ᱢᱟᱱᱮ ᱚᱞᱚᱜ ᱠᱟᱱᱟ ᱵᱤᱱ? ᱥᱮ ᱵᱤᱱ? ᱚᱱᱟ ᱠᱚ ᱫᱚ ᱵᱤᱱ ᱯᱚᱞᱚᱢ ᱜᱚᱫ ᱟᱠᱟᱜᱼᱟ‍᱾
ᱵᱟᱝᱜᱮ ᱦᱚᱜᱼᱚᱭ ᱱᱟᱦᱟᱜ ᱡᱮᱜᱮᱛ ᱵᱤᱫᱽᱫᱟᱹᱜᱟᱲ ᱨᱤᱞᱤᱧ ᱚᱞᱚᱜ ᱠᱟᱱᱟ ᱱᱤᱛᱚᱜ ᱫᱚ᱾
ᱚ ᱟᱪᱪᱷᱟ ᱟᱹᱰᱤ ᱱᱟᱯᱟᱭ ᱦᱮᱸ᱾
ᱦᱳᱭ᱾
ᱟᱞᱤᱧ ᱫᱚ, ᱦᱳᱭ ᱦᱳᱭ ᱢᱟ ᱞᱟᱹᱭ ᱢᱮ᱾
ᱞᱟᱹᱭ ᱫᱟᱞᱤᱧᱼᱼ ᱟᱯᱮ ᱥᱮᱫ ᱫᱚ ᱥᱮᱨᱢᱟ ᱨᱮ ᱦᱟᱸᱜ ᱛᱤᱱᱟᱹᱜ ᱫᱷᱟᱣ ᱯᱮ ᱪᱟᱥ ᱜᱮᱭᱟ ᱠᱟᱹᱴᱤᱡ ᱵᱤᱱ ᱞᱟᱹᱭ ᱞᱮᱠᱷᱟᱱ ᱵᱷᱟᱹᱜᱤ ᱠᱚᱜ-ᱟ?
ᱦᱳᱭ ᱪᱟᱥ ᱫᱚ ᱦᱟᱸᱜ ᱥᱮᱨᱢᱟ ᱫᱚ ᱦᱟᱸᱜ ᱟᱞᱮ ᱫᱚ ᱱᱚᱜ ᱱᱚᱝᱠᱟ ᱫᱟᱜ ᱵᱟᱝ ᱠᱷᱟᱹᱛᱤᱨᱟᱜ ᱛᱮ ᱢᱟᱱᱮ ᱚᱱᱟ ᱚᱠᱚᱭ ᱡᱮᱢᱚᱱ ᱡᱟᱦᱟᱸ ᱞᱮᱠᱟ ᱟᱨᱠᱤ ᱚᱠᱚᱭ ᱠᱚᱣᱟᱜ ᱠᱷᱮᱛᱨᱮ᱾ ᱥᱟᱵ ᱠᱟᱜᱵᱤᱱ ᱦᱟᱜ ᱵᱟᱹᱭᱦᱟᱹᱲ ᱠᱚᱨᱮ ᱫᱚ ᱦᱟᱸᱜ᱾ ᱚᱱᱠᱟ ᱫᱟᱜ ᱛᱟᱦᱮ ᱞᱮᱱᱠᱷᱟᱱ ᱫᱟᱜ ᱠᱚ ᱨᱚᱦᱚᱭ ᱠᱚᱜ ᱜᱮᱭᱟ ᱾ᱢᱟᱱᱮ ᱦᱮᱸ ᱱᱤᱭᱟᱹ ᱟᱥᱚᱞ ᱥᱨᱮᱛᱤ ᱨᱮ ᱡᱟᱦᱟᱸ ᱞᱮᱠᱟ ᱟᱨᱠᱤᱼᱼ ᱦᱮᱸ ᱥᱮᱨᱢᱟ ᱡᱩᱲᱤ ᱡᱟᱹᱲᱤ ᱡᱩᱫᱤ ᱦᱟᱸᱜ ᱟᱹᱰᱤ ᱱᱟᱯᱟᱭ ᱜᱮ ᱦᱩᱭᱩᱜ-ᱟ ᱦᱟᱸᱜ ᱰᱷᱮᱨ ᱜᱮ ᱦᱩᱭᱩᱜ-ᱟ ᱦᱟᱸᱜ ᱛᱟᱦᱚᱞᱮ ᱠᱷᱟᱱ ᱫᱚ ᱦᱟᱸᱜᱼᱼ ᱵᱟᱨ ᱫᱷᱟᱣ ᱦᱟᱸᱜ ᱞᱮ ᱪᱟᱥ ᱟᱠᱟᱫᱟ ᱟᱨ ᱵᱟᱝᱠᱷᱟᱱ ᱦᱮᱸ ᱚᱱᱠᱟ ᱡᱩᱫᱤ ᱦᱟᱸᱜ ᱵᱟᱝ ᱦᱩᱭ ᱞᱮᱱᱠᱷᱟᱱ ᱫᱚ ᱦᱟᱸᱜᱼᱼ ᱦᱮᱸ ᱫᱟᱜ ᱠᱚᱫᱚ ᱦᱟᱜ ᱵᱟᱭ ᱛᱟᱦᱮᱱᱟᱭ ᱥᱮ᱾
ᱦᱮᱸ ᱦᱮᱸ᱾
ᱟᱨ ᱯᱩᱥ ᱢᱟᱜ ᱵᱚᱸᱜᱟ ᱛᱮᱫᱚ ᱦᱟᱜ ᱨᱚᱦᱚᱲ ᱜᱚᱫᱚᱜᱼᱟ, ᱦᱟᱸᱜ ᱩᱱ ᱫᱚ ᱦᱟᱸᱜ ᱨᱚᱦᱚᱭ ᱫᱚ ᱵᱟᱝ ᱜᱟᱱᱚᱜ-ᱟ᱾
ᱟᱪᱪᱷᱟ ᱛᱟᱦᱚᱞᱮ ᱟᱯᱮ ᱥᱮᱫ ᱫᱚ ᱚᱱᱠᱟ ᱫᱟᱜ ᱠᱚᱨᱮᱱᱟᱜ ᱢᱟᱱᱮ ᱵᱮᱵᱚᱥᱼᱼ ᱛᱟ ᱠᱚᱫᱚ ᱵᱟᱹᱱᱩᱜ ᱟᱠᱟᱜ-ᱟ?
ᱦᱳᱭ ᱵᱟᱹᱱᱩᱜ ᱠᱟᱫᱟ᱾
ᱟᱪᱪᱷᱟ᱾ ᱢᱟᱱᱮ ᱫᱟᱜ ᱠᱚᱛᱮ ᱫᱚ ᱦᱟᱸᱜ ᱯᱮ ᱠᱟᱹᱴᱤᱡ ᱮᱸᱜ ᱮᱸᱴᱠᱮᱴᱚᱬᱮ ᱧᱚᱜ ᱜᱮᱭᱟ᱾ ᱟᱞᱮᱥᱮᱱ ᱫᱚ ᱦᱟᱜ ᱦᱮᱥᱮ ᱮᱻ ᱛᱟᱦᱚᱞᱮ ᱟᱯᱮᱥᱮᱱ ᱫᱚ ᱦᱟᱸᱜ ᱵᱤᱨ ᱫᱤᱥᱚᱢ ᱠᱟᱱᱟ ᱥᱮ ᱵᱤᱞᱟᱹᱫ ᱫᱤᱥᱚᱢ ᱠᱟᱱᱟ? ᱠᱟᱹᱴᱤᱡ ᱵᱤᱱ ᱞᱟᱹᱭ ᱞᱮᱠᱷᱟᱱ ᱵᱷᱟᱜᱮ ᱠᱚᱜ-ᱟ?
ᱟᱞᱮ ᱫᱚ ᱵᱤᱨ ᱫᱤᱥᱚᱢ ᱦᱚᱸ ᱟᱨ ᱵᱤᱨ ᱫᱤᱥᱚᱢ ᱦᱚᱸ ᱵᱟᱝᱞᱮ ᱯᱟᱲᱟᱜ ᱠᱟᱱᱟ ᱟᱞᱮ ᱫᱚ ᱦᱟᱸᱜ, ᱱᱟᱢᱟᱞ ᱫᱤᱥᱚᱢ ᱞᱮ ᱦᱟᱜ ᱯᱟᱲᱟᱜ ᱠᱟᱱᱟ᱾
ᱚ ᱟᱪᱪᱷᱟ ᱱᱟᱯᱟᱭ ᱜᱮ
ᱦᱳᱭ ᱟᱞᱮ ᱫᱚ ᱱᱟᱢᱟᱞ ᱫᱤᱥᱚᱢ, ᱟᱯᱮ ᱫᱚ?
ᱟᱞᱮᱫᱚ ᱦᱟᱸᱜ ᱥᱤᱞᱫᱟᱹ ᱫᱤᱥᱚᱢ ᱵᱮᱱ ᱟᱡᱚᱢ ᱟᱠᱟᱜ-ᱟ, ᱥᱤᱞᱫᱟᱹ ᱯᱟᱴᱟᱵᱤᱰᱟᱹ ᱦᱩᱭᱩᱜ ᱫᱚ,
ᱦᱳᱭ ᱦᱳᱭ ᱟᱸᱡᱚᱢ ᱵᱟᱲᱟ ᱦᱩᱭ ᱟᱠᱟᱱ ᱜᱮᱭᱟ᱾
ᱦᱮᱸ ᱦᱮᱸ ᱟᱞᱤᱧ ᱫᱚ ᱦᱟᱸᱜ ᱚᱱᱛᱮ ᱱᱚᱛᱮ ᱟᱨᱠᱤ
ᱦᱳᱭ ᱟᱪᱪᱷᱟ ᱟᱪᱪᱷᱟ ᱦᱳᱭ ᱟᱹᱰᱤ ᱱᱟᱯᱟᱭ ᱟᱯᱮ ᱥᱮᱱᱢᱟ ᱯᱚᱨᱚᱵᱽ ᱠᱩᱱᱟᱭ ᱠᱚᱢᱟ ᱟᱹᱰᱤ ᱱᱟᱯᱟᱭ ᱜᱮ ᱦᱩᱭᱩᱜ-ᱟ ᱦᱟᱜ᱾
ᱦᱮᱸ ᱦᱮᱸ ᱱᱟᱯᱟᱭ ᱜᱮ ᱦᱩᱭᱩᱜ-ᱟ᱾
ᱦᱚᱭ ᱚ ᱯᱟᱨᱚᱢᱮᱱᱟ ᱦᱟᱜ ᱦᱚᱞᱟ ᱢᱟᱫᱷᱮᱨ ᱜᱮ ᱢᱟᱨᱟᱝ ᱵᱩᱨᱩ ᱨᱮ ᱵᱚᱸᱜᱟ ᱦᱩᱭ ᱵᱟᱲᱟᱭᱮᱱᱟ᱾
ᱟᱫᱚ ᱦᱮᱡ ᱞᱮᱱᱟ ᱯᱮᱥᱮ ᱵᱟᱝ ᱜᱮ?
ᱵᱟᱝ ᱜᱮ ᱵᱟᱝᱞᱮ ᱥᱮᱱ ᱠᱟᱱᱟ ᱚᱠᱛᱚ ᱠᱚ ᱵᱟᱝ ᱠᱷᱟᱹᱛᱤᱨ ᱟᱜ ᱛᱮ, ᱮ ᱱᱤᱛᱚᱜ ᱟ ᱦᱟᱸᱜ ᱱᱚᱜ-ᱚᱭ ᱦᱟᱸᱰᱮ ᱜᱮ ᱟᱞᱮ ᱦᱚᱸ ᱦᱮᱡ ᱠᱟᱱᱟᱞᱮ ᱦᱟᱸᱜ ᱦᱮᱸ ᱱᱚᱣᱟ ᱵᱟᱨᱦᱮ ᱨᱮᱜᱮ ᱱᱚᱣᱟ ᱚᱞᱚᱜ ᱠᱷᱟᱹᱛᱤᱨᱟᱜ ᱛᱮᱦᱟᱸᱜ ᱵᱟᱨᱦᱮ ᱨᱮᱜᱮ ᱦᱟᱸᱜ ᱢᱮᱱᱟᱜ ᱠᱟᱜ ᱟᱹᱞᱤᱧᱟᱹ ᱟᱫᱚ ᱚᱱᱟ ᱠᱷᱟᱹᱛᱤᱨ ᱛᱮ ᱦᱟᱞᱮ ᱜᱮ ᱦᱟᱸᱜ ᱞᱤᱧ ᱦᱮᱡ ᱟᱠᱟᱱ ᱱᱚᱜ-ᱚ ᱱᱚᱝᱠᱟ, ᱦᱮ ᱫᱟᱜ ᱡᱟᱹᱲᱤ ᱠᱷᱟᱹᱛᱤᱨᱟᱜ ᱛᱮ ᱟᱫᱚ ᱦᱚᱸᱜ-ᱚᱭ ᱚᱱᱠᱟ ᱵᱚᱱᱫᱚ ᱵᱟᱲᱟ ᱮᱸ ᱪᱟᱥ ᱞᱟᱹᱭᱛᱮ ᱞᱤᱧ ᱦᱮᱡ ᱞᱮᱱᱟ ᱟᱫᱚ ᱪᱟᱥ ᱢᱟ ᱵᱟᱭ ᱦᱩᱭᱩᱜ ᱠᱟᱱ ᱦᱟᱜ, ᱟᱨ ᱛᱤᱱᱟᱹᱜ ᱫᱤᱱ ᱦᱟᱸᱜ ᱮ ᱛᱟᱸᱜᱤ ᱦᱚᱪᱚᱭᱮᱫ ᱞᱤᱧᱟ ᱦᱟᱸᱜ,
ᱚ ᱟᱪᱪᱷᱟ ᱟᱹᱵᱤᱱ ᱦᱚᱸ ᱛᱟᱦᱚᱞᱮ ᱚᱞᱚᱜ ᱯᱟᱲᱦᱟᱣᱟᱜ ᱠᱟᱱ ᱜᱮᱭᱟ ᱵᱤᱱ?
ᱦᱩᱸ ᱦᱩᱸ ᱦᱩᱸ
ᱚ ᱟᱪᱪᱷᱟ
ᱚᱞᱟᱜ ᱡᱤᱭᱚᱱ ᱫᱚ ᱚᱜᱚᱭ ᱥᱟᱜᱟᱲ ᱜᱟᱹᱰᱤ ᱞᱮᱠᱟ ᱦᱟᱸᱜ ᱞᱤᱧ ᱴᱷᱮᱞᱟᱣ ᱤᱫᱤᱭᱮᱫᱼᱟ ᱱᱟᱥᱮᱱᱟᱜ,
ᱦᱩᱸ ᱦᱩᱸ
ᱦᱟᱨᱤ ᱯᱷᱟᱨᱤ ᱞᱤᱧ ᱰᱩᱜᱤ ᱫᱟᱲᱮᱭᱟᱜᱼᱟᱜ ᱟᱞᱤᱧ ᱦᱚᱸ, ᱟᱨ ᱜᱟᱯᱟ ᱥᱮᱨᱢᱟ ᱫᱚ ᱦᱟᱸᱜ ᱞᱟᱜᱟᱣ ᱞᱤᱧ ᱜᱮ ᱦᱟᱸᱜ
ᱚ ᱟᱪᱪᱷᱟ
ᱟᱫᱚ ᱞᱟᱹᱭᱮᱫᱼᱟ ᱞᱤᱧ ᱚᱠᱟᱴᱟᱜ ᱛᱮᱵᱤᱱ ᱚᱞᱚᱜ ᱠᱟᱱᱟ ᱟᱵᱤᱱ ᱫᱚ?
ᱦᱮᱞᱳ
ᱟᱵᱚᱣᱟᱜ ᱱᱚᱣᱟ ᱮ ᱥᱟᱱᱛᱟᱲ ᱯᱟᱹᱨᱥᱤ ᱛᱮ ᱥᱮ ᱮᱴᱟᱜ ᱚᱞᱚᱜ ᱠᱟᱱᱟ?
ᱦᱮᱸ ᱟᱞᱤᱧ ᱫᱚ ᱦᱟᱸᱜ ᱱᱚᱜ ᱚᱭ ᱟᱵᱚᱣᱟᱜ ᱥᱟᱱᱛᱟᱲ ᱯᱟᱹᱨᱥᱤ ᱛᱮᱜᱮᱞᱤᱧ ᱚᱞᱚᱜ ᱠᱟᱱᱟ ᱦᱟᱸᱜ᱾ ᱱᱤᱛᱳᱜ ᱫᱚ, ᱟᱨ ᱟᱹᱵᱤᱱ ᱫᱚ?
ᱦᱳᱭ ᱟᱞᱤᱧ ᱦᱚᱸ ᱚᱱᱟ ᱛᱮᱜᱮ ᱦᱟᱸᱜ ᱟᱵᱚᱣᱟᱜ ᱦᱮᱸ ᱡᱮᱦᱮᱛᱩ ᱱᱤᱛᱚ ᱩᱱᱟ. ᱜ ᱞᱟᱯᱷᱟᱝ ᱞᱤᱱ ᱥᱮᱱ ᱟᱠᱟᱱᱟ ᱚᱱᱟ ᱛᱮᱜᱮᱢ ᱦᱟᱜ, ᱟᱵᱚᱣᱟᱜ ᱯᱟᱹᱨᱥᱤ ᱛᱮ ᱟᱵᱚᱣᱟᱜ ᱚᱞᱪᱤᱠᱤ ᱱᱚᱣᱟ ᱮ ᱡᱚᱠᱷᱚᱱ ᱵᱚᱱ ᱧᱟᱢᱟ ᱟᱠᱟᱜ ᱦᱟᱜ ᱱᱚᱣᱟ ᱵᱟᱜᱤ ᱫᱚ ᱵᱟᱭ ᱜᱟᱱᱚᱜ-ᱟ ᱦᱳᱭ ᱥᱮ,
ᱦᱮᱸ ᱦᱮᱸ ᱱᱚᱣᱟ ᱫᱚ
ᱦᱮ ᱞᱟ. ᱭ ᱵᱤᱱ,
ᱞᱟᱹᱭ ᱫᱟᱞᱤᱧ ᱱᱚᱜᱚᱭ ᱱᱤᱛᱚᱜ ᱢᱟ ᱟᱹᱰᱤ ᱞᱟᱯᱷᱟᱝ ᱨᱮᱵᱚᱱ ᱥᱮᱱ ᱠᱟᱱᱟ ᱦᱟᱜ ᱱᱤᱛᱚᱜ ᱦᱚᱸ ᱱᱚᱣᱟ ᱦᱮ ᱛᱮᱦᱚ ᱵᱚᱦᱩ ᱜᱟᱱ ᱵᱦᱩ ᱠᱤᱪᱷᱩ ᱜᱟᱱ ᱜᱮ ᱠᱚᱨᱟᱣ ᱜᱟᱱᱚᱜ ᱠᱟᱱᱟ ᱾ ᱟᱫᱚ ᱚᱱᱟ ᱠᱷᱟᱛᱤᱨ ᱟᱛᱮ ᱦᱟᱜ ᱱᱤᱛᱚᱜ ᱫᱚ ᱦᱟᱸᱜ ᱟᱞᱤᱧ ᱫᱚᱼᱼ ᱱᱚᱣᱟ ᱨᱮᱜᱮ ᱢᱮᱱᱟᱜ ᱟᱠᱟᱫᱼᱼ
ᱦᱩᱸ ᱟᱪᱪᱷᱟ ᱦᱚᱭ ᱛᱚ ᱟᱵᱚ ᱥᱟᱱᱛᱟᱲ ᱫᱚ ᱦᱟᱜ ᱟᱵᱚᱣᱟᱜ ᱟᱭᱳ ᱟᱲᱟᱝ ᱛᱮ ᱵᱟᱵᱚᱱ ᱯᱟᱲᱦᱟᱣ ᱞᱮᱱᱠᱷᱟᱱ, ᱛᱚ ᱦᱟᱜ ᱵᱟᱝ ᱜᱟᱱᱚᱜᱼᱟ ᱦᱮᱸᱥᱮ ᱟᱵᱚ ᱫᱚ ᱟᱵᱚᱣᱟᱜ ᱟᱪᱟᱨᱚᱱ ᱨᱚᱲ ᱠᱚ ᱪᱮᱫ ᱠᱟ ᱵᱟᱱ ᱡᱤᱭᱟᱹᱲ ᱫᱚᱦᱚᱭᱟ ᱚᱱᱟ ᱠᱷᱟᱹᱛᱤᱨ ᱟᱵᱚ ᱫᱚ ᱟᱵᱚᱣᱟᱜ ᱟᱭᱳ ᱟᱲᱟᱝ ᱛᱮᱜᱮ ᱵᱚᱱ ᱯᱟᱲᱦᱟᱣ ᱞᱮᱱᱼᱼᱼ ᱠᱷᱟᱱ ᱱᱟᱯᱟᱭ ᱠᱚᱼᱟ ᱾
ᱦᱚᱭ ᱦᱚᱭ ᱱᱟᱯᱟᱭ
ᱟᱫᱚ ᱞᱟᱹᱭ ᱫᱟᱞᱤᱧ ᱦᱟᱸᱜ ᱡᱮ ᱟᱯᱮ ᱥᱮᱫ ᱠᱚᱫᱚ ᱚᱱᱠᱟ ᱚᱞ ᱪᱤᱠᱤ ᱠᱚᱛᱮ ᱫᱚ ᱚᱞᱚᱜ ᱯᱟᱲᱦᱟᱜ, ᱠᱟᱱᱟ ᱯᱟᱥᱮ ᱵᱟᱝᱜᱮ
ᱦᱳᱭ ᱚᱞᱪᱤᱠᱤ ᱛᱮᱜᱮ ᱟᱞᱮ ᱫᱚ ᱱᱚ ᱟᱞᱮ ᱫᱤᱥᱚᱢ ᱫᱚ ᱦᱟᱸᱜ ᱢᱮᱱᱟᱜ ᱠᱟᱫᱟ ᱦᱟᱸᱜ ᱦᱮᱸ ᱱᱚᱣᱟ ᱛᱚ ᱦᱚᱸ ᱚᱞ ᱪᱤᱠᱤ ᱜᱮ ᱦᱟᱜ ᱥᱟᱱᱛᱟᱲᱤ ᱛᱮ ᱯᱟᱲᱦᱟᱜ ᱠᱟᱱᱟ ᱚᱱᱠᱟ ᱱᱟᱜ ᱤᱛᱩᱱ ᱟᱥᱲᱟ ᱦᱚᱸᱞᱮ ᱠᱷᱩᱞᱟᱹᱣ ᱟᱠᱟᱫᱟ ᱥᱮ ᱾ ᱦᱮᱸ ᱱᱚᱣᱟ ᱥᱚᱨᱠᱟᱨ ᱠᱷᱚᱱ ᱠᱷᱩᱞᱟᱹᱣ ᱢᱮᱱᱟᱜ ᱟᱠᱟᱫᱟ, ᱱᱤᱛᱚᱜ ᱡᱟᱦᱟᱸ ᱟᱵᱚᱣᱟᱜᱼᱼᱼ ᱦᱩᱞ ᱢᱟᱦᱟ ᱠᱚᱦᱚ ᱥᱟᱱᱛᱟᱲᱤ ᱛᱮ ᱱᱟᱸᱜ ᱠᱚ ᱯᱟᱲᱦᱟᱜ ᱠᱟᱱ ᱛᱟᱞᱮᱭᱟ ᱾
ᱟᱪᱪᱷᱟ ᱟᱪᱪᱷᱟ
ᱦᱚᱭ
ᱦᱮᱞᱳ
ᱦᱮ ᱦᱮᱞᱳ ᱨᱚᱲ ᱵᱟᱵᱤᱱ ᱟᱡᱚᱢ ᱴᱷᱟᱹᱭᱠᱟᱹᱭᱮᱫ ᱯᱟᱞᱮ ᱾
ᱦᱮᱸ ᱦ ᱦᱮᱸ ᱨᱚᱲ ᱵᱟᱝ ᱟᱡᱚᱢ ᱴᱷᱟ. ᱣᱠᱟ. ᱠᱟᱱ ᱛᱟᱵᱤᱱ ᱛᱟᱦᱮᱫ ᱮ ᱢᱟ ᱞᱟᱹᱭ ᱵᱤᱱ
ᱦᱮᱸ ᱟᱹᱞᱤᱧ ᱦᱚᱸ ᱚᱱᱠᱟ ᱤᱭᱟᱹ ᱛᱤᱨ ᱠᱚᱫᱚ ᱠᱟᱱᱟᱵᱤᱱ ᱯᱟᱞᱮ ᱵᱟᱝ ᱫᱚ ᱴᱟᱣᱟᱨ ᱜᱮ ᱦᱮᱼᱼ ᱰᱤᱥᱴᱟᱵᱽ ᱠᱚᱨᱮ ᱦᱟᱸᱜ ᱚᱱᱟᱛᱮ ᱦᱟᱸᱜ ᱢᱟᱡᱷᱮ ᱢᱟᱡᱷᱮ ᱟᱹᱞᱤᱧ ᱦᱚᱸ
ᱵᱟᱝᱜᱮ ᱟᱞᱤᱧ ᱵᱟᱹᱞᱤᱧ ᱟᱡᱚᱢ ᱧᱟᱢ ᱫᱟ ᱛᱚ ᱟᱹᱞᱤᱧ ᱞᱤᱧ ᱞᱟᱹᱭ ᱮᱫᱟ ᱯᱟᱞᱮᱫᱼᱼᱼ ᱢᱟᱱᱮ ᱠᱟᱴᱟᱜ ᱠᱟᱱᱟ ᱥᱮ ᱪᱮᱠᱟᱭᱮᱱᱟ ᱾
ᱦᱳᱭ ᱦᱳᱭ ᱵᱟᱝᱜᱮ ᱦᱟᱸᱜ ᱟᱫᱚ ᱱᱤᱛᱚᱜ ᱫᱚ ᱨᱤᱞᱟᱹᱢᱟᱞᱟ ᱡᱟᱭᱜᱟ ᱨᱮᱜᱮ ᱢᱮᱱᱟᱜ ᱟᱠᱟᱫ ᱞᱤᱧᱟᱹ ᱦᱟᱸᱜ ᱵᱟᱭ ᱠᱟᱴᱟᱣ ᱜᱚᱫᱚ᱾
ᱩ ᱟᱪᱪᱷᱟ ᱟᱪᱪᱷᱟ
ᱟᱨ ᱛᱟᱦᱚᱞᱮ ᱞᱟᱹᱭᱮᱫ ᱞᱤᱧ ᱟᱯᱮ ᱫᱚ ᱦᱟᱸᱜ, ᱟᱯᱮ ᱢᱟ ᱯᱚᱨᱚᱵᱽ ᱯᱩᱱᱟᱹᱭ ᱢᱟ ᱟᱹᱰᱤ ᱟᱭᱢᱟ ᱜᱮᱯᱮ ᱮ ᱯᱟᱞᱟᱣ ᱜᱚᱫᱟ ᱦᱟ ᱯᱟᱞᱮᱫ ᱦᱮᱸ ᱥᱮ ᱵᱟᱝ ᱾
ᱦᱮᱸ ᱦᱮᱸ
ᱦᱚᱸ ᱛᱟᱞᱦᱮ ᱞᱟᱹᱭ ᱟᱹᱞᱤᱧ ᱡᱮ ᱱᱚᱜ-ᱚ ᱱᱟᱼᱼ ᱪᱮᱫ ᱠᱚ ᱯᱚᱨᱚᱵᱽ ᱯᱮ ᱥᱮᱨᱢᱟ ᱨᱮ ᱥᱮ ᱛᱤᱱᱟᱹᱜ ᱜᱟᱱ ᱯᱚᱨᱚᱵᱽ ᱪᱮᱫ ᱠᱚᱯᱮᱼᱼ ᱢᱟᱱᱟᱣ ᱵᱟᱛᱟᱣ ᱠᱚᱫᱚ ᱠᱟᱹᱴᱤᱡ, ᱞᱟᱹᱭ ᱥᱚᱫᱚᱨ ᱞᱮᱠᱷᱟᱱ ᱵᱤᱱ ᱦᱟᱸᱜ ᱠᱟᱹᱴᱤᱡᱼᱼ ᱟᱹᱞᱤᱧ ᱦᱚᱞᱤᱧ ᱵᱩᱡᱽ ᱧᱚᱜᱟ ᱾
ᱚᱱᱠᱟ ᱛᱚ ᱦᱟᱸ ᱥᱮᱨᱢᱟ ᱨᱮᱫᱚ ᱦᱟᱸᱜ ᱟᱵᱚᱣᱟᱜ ᱢᱟ ᱦᱟᱜ ᱟᱭᱢᱟ ᱜᱚᱴᱟᱝ ᱜᱮ ᱦᱟᱸᱜ ᱯᱚᱨᱚᱵᱽ ᱠᱚᱫᱚ ᱢᱮᱱᱟᱜ ᱾ ᱚᱱᱠᱟ ᱞᱮᱠᱟ ᱛᱮᱫᱚ ᱵᱟᱦᱟ ᱥᱚᱨᱦᱟᱭ ᱠᱚ ᱢᱟᱜ ᱢᱚᱬᱮ ᱠᱚ ᱚᱱᱟ ᱠᱚᱫᱚ ᱦᱟᱸᱜ ᱟᱞᱮ ᱥᱮᱫ ᱫᱚᱦᱟᱸᱜ ᱢᱚᱸᱡᱽ ᱜᱮ ᱦᱟᱸᱜ ᱦᱩᱭᱩᱜ ᱜᱮᱭᱟ ᱾ ᱟ ᱱᱟᱯᱟᱭ ᱜᱮᱞᱮ ᱢᱟᱱᱟᱣ ᱜᱮᱭᱟ ᱾
ᱦᱚᱭ ᱦᱚᱭ ᱟᱪᱪᱷᱟ ᱱᱚᱜᱼᱚ ᱱᱟ ᱢᱟᱜ ᱢᱚᱬᱮ ᱠᱟᱛᱷᱟ ᱵᱤᱱ ᱞᱟᱹᱭ ᱠᱮ ᱟᱪᱪᱷᱟ ᱱᱚᱣᱟ ᱫᱚ, ᱵᱟᱦᱟ ᱨᱮᱱᱟᱜ ᱵᱟᱦᱟ ᱨᱮᱫᱚ ᱫᱟᱲᱮ ᱠᱚᱫᱚ ᱦᱟᱸᱜ ᱵᱟᱯᱮ ᱟᱹᱛᱤᱧ ᱠᱚᱣᱟ ᱢᱚᱠᱟ ᱢᱟᱜ ᱢᱚᱲᱮ ᱨᱮᱜᱮᱼᱼ ᱯᱮ ᱟᱹᱛᱤᱧ ᱠᱚᱣᱟ ᱥᱮ ᱪᱮᱫ ᱞᱮᱠᱟ?
ᱮᱸ ᱦᱮᱸ ᱚᱱᱠᱟ ᱞᱮᱠᱟ ᱦᱚᱸ ᱜᱟᱱᱚᱜ ᱜᱮᱭᱟ ᱦᱟᱸᱜ ᱚᱱᱠᱟ ᱫᱚ ᱟᱹᱞᱤᱧ ᱫᱚ ᱦᱟᱸᱜ ᱚᱝᱠᱟ ᱜᱮᱞᱤᱧ ᱧᱮᱞ ᱟᱹᱜᱩ ᱠᱟᱜ ᱢᱟᱜ ᱢᱚᱬᱮ, ᱢᱟᱜ ᱢᱚᱬᱮ ᱨᱮᱦᱚᱸ ᱠᱚ ᱟᱹᱛᱤᱧ ᱠᱚᱜᱮᱭᱟ ᱟᱨ ᱵᱟᱦᱟ ᱨᱮᱫᱚ ᱦᱟᱸᱜᱼᱼ ᱚᱝᱠᱟ ᱫᱚ ᱦᱟᱸᱜ ᱵᱟᱞᱤᱧ ᱧᱮᱞ ᱜᱚᱫ ᱠᱟᱜ-ᱟ ᱟᱹᱞᱤᱧ ᱦᱚᱸ ᱵᱟᱦᱨᱮ ᱨᱮᱜᱮ ᱞᱤᱧ ᱛᱟᱦᱮ ᱱᱟᱛᱚ, ᱟᱫᱚ ᱟᱛᱩ ᱫᱤᱥᱚᱢ ᱠᱚᱨᱮ ᱫᱚ ᱦᱟᱸᱜ ᱩᱱᱟᱹᱜ ᱫᱚ ᱵᱟᱝᱞ ᱤᱧ ᱪᱟᱞᱟᱣ ᱵᱟᱲᱟ ᱠᱟᱱᱟ᱾ ᱪᱟᱞᱟᱣ ᱟᱠᱟᱱ ᱨᱮ ᱦᱚᱸᱞᱤᱧ ᱦᱟᱸᱜ ᱚᱱᱟᱼᱼ ᱵᱟᱦᱟ ᱯᱚᱨᱚᱵᱽ ᱱᱤᱭᱮ ᱫᱚ ᱦᱟᱸᱜ ᱩᱱᱟᱹᱜ ᱤᱭᱟᱹ ᱫᱚ ᱫᱷᱟᱨᱚᱱᱟ ᱫᱚ ᱦᱟᱸᱜ ᱵᱟᱹᱱᱩᱜ ᱠᱟᱜ ᱛᱟᱹᱟᱞᱤᱧᱟ ᱾
ᱦᱚᱭ ᱟᱪᱪᱷᱟ ᱟᱪᱪᱷᱟ ᱟᱨ ᱞᱟᱹᱭᱮᱜ ᱟᱞᱤᱧ ᱛᱟᱦᱚᱞᱮ ᱤᱭᱟᱹᱼᱼ ᱮᱸ ᱱᱚᱣᱟ ᱢᱟᱜ ᱢᱚᱲᱮ ᱫᱚ ᱥᱮ ᱥᱮᱨᱢᱟ ᱥᱮᱨᱢᱟ ᱜᱮᱯᱮ ᱢᱟᱜ ᱢᱚᱬᱮᱟ ᱥᱮ ᱱᱚᱝᱠᱟ ᱞᱮᱠᱟ ᱢᱚᱬᱮ ᱥᱮᱨᱢᱟ?
ᱵᱟᱝ ᱟᱞᱮ ᱥᱮᱫ ᱫᱚ ᱦᱟᱸᱜ ᱚᱝᱠᱟ ᱫᱚ ᱦᱟᱸᱜ ᱥᱮᱨᱢᱟ ᱜᱮ ᱥᱮᱨᱢᱟ ᱫᱚ ᱦᱟᱸᱜ ᱵᱟᱝᱞᱮ ᱢᱟᱜ ᱢᱚᱬᱮᱟ ᱚᱝᱠᱟ ᱢᱚᱬᱮ ᱥᱮᱨᱢᱟ ᱨᱮ ᱦᱟᱸᱜ ᱢᱤᱫ ᱫᱷᱟ ᱞᱮ ᱢᱟᱜ ᱢᱚᱬᱮᱟ ᱚᱝᱠᱟ᱾
ᱦᱳᱭ ᱦᱳᱭ ᱦᱳᱭ-ᱦᱳᱭ ᱦᱳᱭ ᱟᱹᱰᱤ ᱱᱟᱯᱟᱭ
ᱦᱩᱸ ᱟᱨ ᱟᱯᱮ ᱥᱮᱱ ᱫᱚ ᱚᱠᱟ ᱞᱮᱠᱟ?
ᱟᱞᱮ ᱥᱮᱱ ᱫᱚ ᱦᱟᱸᱜ ᱢᱟᱜ ᱢᱚᱬᱮ ᱫᱚ ᱦᱟᱸᱜ ᱵᱟᱹᱱᱩᱜ ᱠᱟᱫᱟ ᱟᱞᱮ ᱱᱚᱣᱟ ᱠᱚᱨᱮᱱᱟ᱾ ᱥᱩᱨ ᱥᱩᱯᱩᱨ ᱴᱚᱴᱷᱟ ᱥᱮ ᱴᱚᱞᱟ ᱠᱚᱨᱮ ᱫᱚ ᱦᱟᱸᱜ ᱵᱟᱞᱮ ᱢᱟᱜ ᱢᱚᱬᱮᱟ ᱦᱟᱸᱜ᱾ ᱚᱱᱟ ᱞᱮᱠᱟ ᱛᱮᱜᱮ ᱟᱹᱞᱤᱧ ᱠᱟᱹᱴᱤᱡ ᱞᱤᱧ ᱵᱟᱰᱟᱭ ᱡᱚᱝᱚᱜ ᱵᱟᱰᱟᱭ ᱧᱚᱜ ᱫᱟ ᱟᱵᱮᱱ ᱴᱷᱮᱡ᱾ ᱟᱞᱮ ᱢᱟ ᱦᱟᱸᱜ ᱵᱟᱞᱮ ᱱᱚᱜ-ᱚᱝᱠᱟ ᱵᱟᱞᱮ ᱢᱟᱜ ᱢᱚᱬᱮ ᱟ ᱦᱟᱸᱜ᱾
ᱦᱮᱸ ᱦᱮᱸ ᱱᱤᱦᱟᱹᱛᱤ ᱚᱱᱟ ᱠᱚᱫᱚ ᱵᱟᱰᱟᱭ ᱫᱚ ᱞᱟᱹᱠᱛᱤ ᱠᱟᱱ ᱜᱮᱭᱟ᱾
ᱦᱳᱭ ᱦᱳᱭ ᱚᱠᱟ ᱫᱤᱥᱚᱢ ᱚᱠᱟ ᱞᱮᱠᱟ ᱵᱚᱱ ᱦᱳᱭ ᱢᱟ ᱞᱟᱹᱭ ᱵᱤᱱ,
ᱞᱟᱹᱭ ᱫᱟᱞᱤᱧ ᱦᱸᱚᱜ ᱚᱭ ᱛᱚ ᱦᱟᱸᱜ ᱟᱞᱮ ᱱᱚᱣᱟ ᱥᱩᱨ ᱥᱩᱯᱩᱨ ᱠᱚᱨᱮ ᱫᱚ ᱦᱟᱸᱜ ᱢᱟᱜ ᱢᱚᱬᱮ ᱠᱚᱫᱚ ᱦᱟᱸᱜ ᱜᱚᱴᱟ ᱜᱮ ᱧᱮᱞ ᱧᱟᱢᱚᱜ ᱠᱟᱱ ᱜᱮᱭᱟ ᱦᱟᱸᱜ᱾ ᱵᱟᱦᱟ ᱦᱚᱸ ᱟᱨ ᱢᱟᱜ ᱢᱚᱬᱮ ᱦᱚᱸ ᱡᱚᱛᱚ ᱱᱟᱜ ᱜᱮ ᱱᱟᱯᱟᱭ ᱜᱮ ᱨᱟᱹᱥ- ᱠᱟᱹ ᱛᱮᱜᱮ ᱦᱩᱭᱩᱜ ᱜᱮᱭᱟ᱾
ᱦᱳᱭ ᱦᱳᱭ ᱦᱳᱭ
ᱟᱨ ᱥᱚᱦᱨᱟᱭ ᱯᱚᱨᱚᱵᱽ ᱫᱚ ᱦᱩᱭᱩᱜ ᱟ ᱥᱮ ᱵᱟᱝ ᱜᱮ ᱟᱯᱮ ᱥᱮᱱ ᱫᱚ?
ᱦᱳᱭ ᱦᱳᱭ ᱥᱚᱨᱦᱟᱭ ᱯᱚᱨᱚᱵᱽ ᱢᱟ ᱟᱹᱰᱤ ᱟᱸᱴ ᱜᱮ ᱦᱟᱸᱜ ᱟᱞᱮ ᱫᱚ ᱦᱟᱸᱜ ᱞᱮ ᱢᱟᱱᱟᱣ ᱵᱟᱛᱟᱣ ᱫᱚ᱾ ᱟᱰᱤ ᱟᱹᱰᱤ ᱱᱟᱯᱟᱭ ᱜᱮ ᱢᱟᱱᱟᱣ ᱵᱟᱛᱟᱣ ᱟᱞᱮ
ᱟᱪᱪᱷᱟ ᱟᱯᱮ